ᱡᱚᱦᱟᱨ ᱜᱮ ᱜᱚᱝᱠᱮ ᱡᱚᱦᱟᱨ ᱜᱮ᱾ ᱦᱮᱸ ᱜᱚᱝᱠᱮ ᱟᱸᱡᱚᱢᱚᱜ ᱠᱟᱱᱟ, ᱪᱮᱫ ᱠᱚᱵᱤᱱ ᱪᱤᱠᱟᱹ ᱵᱟᱲᱟᱭᱫᱟ ᱛᱟᱦᱚᱞᱮ ᱜᱚᱝᱠᱮ?
ᱜᱚᱝᱠᱮ ᱱᱚᱜᱼᱚᱭ ᱛᱚ ᱡᱚᱢ ᱵᱟᱲᱟ ᱠᱟᱛᱮ ᱠᱟᱹᱴᱤᱡ ᱫᱩᱲᱩᱵ ᱵᱟᱲᱟ ᱦᱳᱭ ᱟᱠᱟᱱᱟ ᱦᱳᱭᱥᱮ᱾
ᱚᱻ ᱛᱟᱦᱚᱞᱮ ᱚᱠᱟ ᱞᱮᱠᱟ ᱢᱮᱱᱟᱜ ᱵᱤᱱᱟ ᱜᱚᱝᱠᱮ ᱱᱤᱭᱟᱹ ᱨᱮᱭᱟᱲ ᱨᱟᱵᱟᱝ ᱜᱚᱨᱚᱢ ᱫᱤᱱ ᱨᱮ?
ᱜᱚᱝᱠᱮ ᱚᱠᱟ ᱞᱮᱠᱟ ᱵᱮᱱ ᱛᱟᱦᱮᱸᱱᱟ ᱞᱟᱹᱭ ᱵᱤᱱ ᱥᱮ ᱟᱫᱚ ᱱᱚᱜᱼᱚᱭ ᱛᱚ ᱡᱟ ᱦᱚᱭᱞᱚᱝᱟᱜ ᱡᱟ ᱧᱮᱞᱚᱜ ᱠᱟᱱᱟ ᱚᱵᱚᱥᱛᱟ, ᱚᱠᱟ ᱞᱮᱠᱟ ᱟᱵᱟᱨ ᱜᱚᱨᱚᱢ ᱫᱟᱭ, ᱚᱠᱟ ᱞᱮᱠᱟ ᱟᱵᱟᱨ ᱫᱟᱜ ᱫᱟᱭ, ᱟᱵᱟᱨ ᱨᱟᱵᱟᱝ ᱠᱟᱱᱟ ᱦᱳᱭᱥᱮ᱾
ᱦᱮᱸ ᱦᱮᱸ᱾
ᱜᱮ ᱢᱚᱴᱟ ᱢᱩᱴᱤ ᱢᱮᱱᱟᱜ ᱞᱤᱧᱟᱹ ᱟᱨᱠᱤ᱾
ᱚ ᱛᱟᱦᱚᱞᱮ, ᱡᱚᱢ ᱵᱟᱲᱟ ᱠᱚᱫᱚ ᱦᱩᱭᱱᱟ, ᱪᱮᱫ ᱠᱚᱵᱤᱱ ᱩᱛᱩ ᱞᱮᱫᱟ ᱟᱵᱤᱱ?
ᱜᱚᱝᱠᱮ ᱛᱮᱦᱮᱧ ᱫᱚ ᱩᱛᱩ ᱫᱚ ᱦᱩᱭ ᱟᱠᱟᱱᱟ ᱥᱳᱭᱟᱵᱤᱱ, ᱟᱹᱞᱩ, ᱟᱨ ᱰᱟᱞ ᱵᱩᱡ ᱫᱟ ᱵᱤᱱ
ᱚ ᱦᱮᱸ ᱛᱮᱦᱮᱧ ᱫᱚ ᱜᱚᱢᱠᱮ ᱛᱟᱦᱚᱞᱮ ᱟᱞᱟᱝ ᱫᱚ ᱠᱟᱹᱴᱤᱡ ᱩᱛᱩ ᱱᱤᱭᱮ ᱡᱟᱦᱟᱸ ᱨᱤᱥᱤᱯᱤ ᱱᱤᱭᱟ ᱠᱟᱹᱴᱤᱡ ᱞᱟᱝ ᱜᱟᱞᱢᱟᱨᱟᱣᱟ ᱦᱮᱸ ᱥᱮ?
ᱟᱪᱪᱷᱟ ᱟᱪᱪᱷᱟ ᱴᱷᱤᱠ ᱜᱮᱭᱟ ᱢᱟ᱾
ᱦᱳᱭ ᱛᱟᱦᱞᱮ ᱜᱚᱢᱠᱮ ᱥᱚᱣᱟᱵᱤᱱ ᱟᱹᱞᱩ ᱰᱟᱹᱞ ᱫᱚ ᱚᱠᱟᱞᱮᱠᱟᱵᱤᱱ ᱩᱛᱩ ᱠᱮᱫᱟ?
ᱯᱳᱭᱞᱳ ᱨᱮ ᱜᱚᱝᱠᱮ ᱥᱳᱣᱟᱵᱤᱱ ᱞᱤᱧ ᱞᱚᱦᱚᱫ ᱫᱚᱦᱚ ᱞᱮᱫᱟ ᱦᱳᱭᱥᱮ ᱟᱨ ᱞᱚᱥᱟᱵᱤᱱ ᱞᱚᱦᱚᱫ ᱛᱟᱭᱚᱢ ᱠᱤᱪᱷᱩ ᱢᱤᱱᱤᱴ ᱯᱚᱨ ᱦᱳᱭᱥᱮ ᱥᱳᱣᱟᱵᱤᱱ ᱞᱤᱧ ᱠᱟᱹᱴᱤᱡ ᱞᱤᱧ ᱜᱮᱫ ᱠᱮᱫᱟ, ᱛᱟᱭᱚᱢ ᱰᱟᱹᱞ ᱟᱨ ᱟᱞᱩ ᱞᱤᱧ ᱪᱚᱫᱟ ᱠᱮᱫᱟ ᱠᱚᱨᱟᱭ ᱨᱮ
ᱦᱮᱸ ᱦᱮᱸ᱾
ᱨᱮ ᱪᱚᱸᱫᱟ ᱯᱚᱨ ᱰᱚᱞ ᱟᱨ ᱥᱟᱶᱛᱮ ᱟᱞᱩ ᱦᱚᱸ ᱠᱟᱹᱴᱤᱡ ᱛᱤᱠᱤᱭᱮᱱᱟ ᱵᱩᱡ ᱫᱟᱵᱤᱱ ᱚᱱᱟ ᱠᱚᱢ ᱥᱟᱣᱟᱵᱤᱱ ᱞᱤᱧ ᱵᱷᱟᱹᱡᱤ ᱠᱮᱫᱟ ᱥᱩᱱᱩᱢ ᱟᱛᱮ ᱟᱨ ᱠᱟᱹᱴᱤᱡ ᱵᱩᱞᱩᱝ ᱟᱛᱮᱜ ᱚᱱᱟ ᱛᱟᱭᱚᱢ ᱟᱵᱟᱨ ᱠᱟᱹᱴᱤᱡ ᱥᱩᱱᱩᱢ ᱞᱤᱧ ᱮᱢᱟᱫᱟ ᱫᱤᱭᱮ ᱯᱮᱸᱭᱟᱡᱽ ᱠᱚ ᱢᱟᱹᱨᱤᱡ ᱠᱚ ᱠᱟᱹᱴᱤᱡ ᱞᱤᱧ ᱤᱭᱟᱹ ᱠᱮᱫᱟ ᱵᱷᱟᱹᱡᱤ ᱠᱮᱫᱟ, ᱵᱷᱟᱹᱡᱤ ᱛᱟᱭᱚᱢ ᱠᱟᱹᱴᱤᱡ ᱢᱚᱥᱞᱟ ᱯᱟᱹᱛᱤ ᱠᱟᱹᱴᱤᱡ ᱮᱢ ᱦᱩᱭᱱᱟ ᱡᱟᱦᱟᱸ ᱠᱚ ᱵᱤᱞᱟᱹᱛᱤ ᱠᱚ ᱢᱮᱱᱟ ᱚᱱᱟ ᱦᱚᱸ ᱠᱟᱹᱴᱤᱡ ᱮᱢ ᱦᱩᱭᱱᱟ ᱦᱩᱭ ᱥᱮ ᱫᱤᱭᱮ ᱚᱱᱟ ᱛᱟᱭᱚᱢ ᱠᱟᱹᱴᱤᱡ ᱢᱚᱥᱞᱟ ᱠᱟᱹᱴᱤᱡ ᱵᱷᱟᱜᱤ ᱴᱷᱤᱠ ᱮᱠᱫᱚᱢ ᱟᱸ ᱵᱷᱟᱹᱡᱤ ᱛᱟᱭᱚᱢ ᱥᱳᱣᱟᱵᱤᱱ ᱤᱧ ᱮᱢ ᱠᱮᱫᱟ, ᱫᱤᱭᱮ ᱚᱱᱟᱨᱮ ᱠᱟᱹᱴᱤᱡ ᱵᱩᱞᱩᱝ ᱡᱮᱞᱮᱠᱟ ᱞᱟᱜᱟᱜᱼᱟ ᱚᱱᱟ ᱦᱤᱥᱟᱹᱵ ᱛᱮ ᱱᱚᱣᱟ ᱠᱟᱹᱴᱤᱡ ᱞᱤᱧ ᱮᱢᱟᱫᱟ ᱫᱤᱭᱮ ᱟ ᱰᱟᱹᱞ ᱟᱨ ᱟᱞᱩ ᱤᱭᱟᱹ ᱢᱩᱪᱟᱹᱫ ᱛᱮᱞᱤᱧ ᱮᱢ ᱠᱮᱫᱟ ᱦᱳᱭᱥᱮ᱾
ᱚ᱾
ᱫᱤᱭᱮ ᱡᱟᱦᱟᱸ ᱛᱤᱱᱟᱹᱜ ᱫᱟᱜ ᱞᱟᱜᱟᱜᱼᱟ ᱚᱝᱠᱟ ᱫᱟᱜ ᱮᱢ ᱠᱟᱛᱮᱜ ᱠᱟᱹᱴᱤᱡ ᱵᱩᱞᱩᱝ ᱠᱚ ᱪᱟᱠᱷᱟ ᱵᱟᱲᱟ ᱠᱟᱛᱮᱫ ᱟᱫᱚ ᱞᱤᱧ ᱯᱚᱴᱚᱢ ᱠᱮᱫᱟ᱾
ᱚ ᱦᱮᱸ ᱦᱮᱸ ᱚ᱾ ᱛᱟᱦᱚᱞᱮ ᱟᱹᱞᱤᱧ ᱫᱚ ᱚᱠᱟᱞ ᱞᱮᱠᱟᱞᱤᱧ ᱩᱛᱩᱭ ᱜᱮᱭᱟ ᱟᱹᱞᱤᱧ ᱚᱱᱟ ᱞᱤᱧ ᱞᱟᱹᱭ ᱟᱵᱤᱱ ᱠᱟᱱᱟ ᱦᱮᱸ ᱥᱮ,
ᱦᱮᱸ ᱜᱚᱝᱠᱮ ᱢᱟ ᱞᱟᱹᱭᱵᱤᱱ᱾
ᱯᱟᱹᱭᱞᱟ ᱥᱚᱣᱟᱵᱤᱱ ᱠᱤᱨᱤᱧ ᱟᱹᱜᱩ ᱦᱩᱭᱱᱟ ᱫᱚᱠᱟᱱ ᱠᱷᱚᱱᱟᱜ ᱦᱮᱸᱥᱮ,
ᱦᱳᱭ ᱦᱳᱭ ᱦᱳᱭ᱾
ᱫᱚᱠᱟᱱ ᱠᱷᱱᱟᱜ ᱠᱤᱨᱤᱧ ᱟᱹᱜᱩ ᱠᱟᱛᱮᱜ ᱚᱱᱟ ᱥᱚᱣᱟᱵᱤᱱ ᱫᱚ ᱟᱹᱞᱤᱧ ᱫᱚ ᱟᱹᱵᱤᱱ ᱫᱚᱵᱤᱱ ᱞᱚᱦᱚᱫᱟ ᱥᱮ ᱟᱹᱞᱤᱧ ᱫᱚ ᱞᱚᱦᱚᱫ ᱫᱚ ᱵᱟᱞᱤᱧ ᱞᱚᱦᱚᱫᱟ,
ᱛᱟᱦᱚᱞᱮ ᱜᱚᱝᱠᱮ?
ᱟᱹᱞᱤᱧ ᱫᱚ ᱫᱟᱜ ᱨᱮᱞᱤᱧ ᱛᱤᱠᱤᱭᱟ᱾
ᱟᱪᱪᱷᱟ ᱛᱮᱠᱤᱭᱟᱵᱤᱱ ᱵᱟᱝ?
ᱫᱟᱜ ᱨᱮ ᱛᱮᱠᱤ ᱠᱟ ᱠᱟᱛᱮᱜ ᱚᱱᱟ ᱥᱚᱣᱟᱵᱤᱱ ᱫᱚ ᱯᱷᱩᱞᱟᱹᱜᱼᱟ᱾
ᱦᱟᱭ ᱛᱚ ᱦᱮᱸ᱾
ᱵᱩᱞᱩᱝ ᱮᱢ ᱠᱟᱛᱮ ᱞᱤᱧ ᱛᱤᱠᱮᱭᱟ ᱚᱱᱟ ᱛᱤᱠᱮ ᱠᱟᱛᱮ ᱡᱟᱦᱟᱸ ᱫᱟᱜ ᱞᱤᱧ ᱚᱱᱟ ᱛᱮᱠᱮ ᱠᱟᱛᱮ ᱛᱮᱠᱮ ᱦᱩᱭᱮᱱ ᱠᱷᱟᱱ ᱟᱫᱚ ᱯᱷᱩᱞᱟᱣ ᱱᱟ ᱦᱮᱸᱥᱮ,
ᱦᱳᱭ ᱦᱳᱭ᱾
ᱟᱫᱚ ᱯᱷᱩᱞᱟᱹᱣ ᱠᱟᱛᱮ ᱟᱫᱚᱞᱤᱧ ᱟᱬᱜᱚ ᱠᱮᱫᱟ ᱟᱬᱜᱚ ᱠᱟᱛᱮ ᱚᱱᱟ ᱥᱚᱣᱟᱵᱤᱱ ᱫᱚᱞᱤᱧ ᱨᱚᱰᱚᱡᱟ᱾
ᱦᱳᱭ᱾
ᱨᱚᱰᱚᱡ ᱠᱟᱛᱮᱜ ᱯᱤᱭᱟᱸᱡᱽ ᱛᱟᱨᱯᱚᱨᱮ ᱵᱩᱞᱩᱝ, ᱥᱩᱱᱩᱢ ᱛᱟᱨᱯᱚᱨᱮ ᱢᱚᱥᱞᱟ ᱯᱟᱹᱛᱤ ᱠᱚ ᱡᱟᱦᱟᱸ ᱠᱚ ᱢᱮᱱᱟᱜᱼᱟ ᱮᱸ ᱚᱱᱟ ᱠᱚᱞᱤᱧ ᱮᱢᱟᱜᱼᱟ ᱦᱮᱸᱥᱮ,
ᱦᱳᱭ᱾
ᱮᱢ ᱠᱟᱛᱮᱫ ᱟᱫᱚ ᱚᱱᱟᱫᱚ ᱥᱩᱱᱩᱢ ᱨᱮᱞᱤᱧ ᱵᱷᱟᱹᱡᱤᱭᱟ᱾ ᱥᱩᱱᱩᱢ ᱨᱮ ᱵᱷᱟᱹᱡᱤ ᱠᱟᱛᱮ ᱚᱱᱟᱞᱤᱧ ᱟᱫᱚᱞᱤᱧ ᱨᱟᱠᱟᱵᱟ ᱨᱟᱠᱟᱵ ᱠᱟᱛᱮ ᱟᱫᱚ ᱞᱤᱧ ᱧᱮᱞ ᱟᱹᱞᱤᱧ ᱡᱚᱠᱷᱚᱱ ᱠᱟᱞᱟᱨᱚᱜᱼᱟ, ᱠᱟᱹᱴᱤᱡ ᱟᱨᱟᱜ ᱟᱨᱟᱜ ᱵᱷᱟᱵᱽ ᱤᱭᱟᱹᱜᱼᱟ ᱨᱚᱝᱚᱜᱼᱟ ᱟᱫᱚ ᱨᱚᱝ ᱞᱮᱱᱠᱷᱟᱱ ᱜᱮ ᱚᱱᱟ ᱫᱚ ᱟᱫᱚ ᱞᱤᱧ ᱟᱬᱜᱚᱭᱟ ᱟᱬᱜᱚ ᱠᱟᱛᱮ ᱚᱱᱟ ᱜᱮ ᱟᱫᱚ ᱞᱤᱧ ᱜᱮᱫ ᱟᱞᱤᱧ ᱾ ᱦᱮᱸ ᱦᱮᱸ ᱵᱷᱤᱱᱴᱤ ᱛᱮᱞᱤᱧ ᱜᱮᱫᱟ, ᱟᱫᱚ ᱵᱷᱤᱱᱴᱤ ᱛᱮ ᱜᱮᱫ ᱠᱟ ᱱᱚᱛᱮ ᱡᱟᱦᱟ ᱚᱱᱮ ᱵᱤᱞᱟᱹᱛᱤ ᱢᱮᱱᱟᱜ ᱫᱚ ᱵᱤᱞᱟᱹᱛᱤ ᱞᱤᱧ ᱜᱮᱫᱟ, ᱵᱤᱞᱟᱹᱛᱤ ᱠᱟᱹᱴᱤᱡ ᱠᱟᱹᱴᱤᱡ ᱞᱤᱧ ᱠᱷᱟᱫᱤᱭᱟ ᱵᱮᱥᱤ ᱫᱚ ᱵᱟᱹᱞᱤᱧ ᱠᱷᱟᱫᱤ ᱜᱮᱭᱟ ᱢᱟᱱᱮ ᱠᱟᱹᱴᱤᱡ ᱠᱟᱹᱴᱤᱡ ᱞᱤᱧ ᱠᱷᱟᱫᱤᱭᱟ ᱟᱫᱚ ᱚᱱᱟ ᱚᱱᱟ ᱠᱷᱟᱫᱤ ᱠᱟᱛᱮᱫ ᱟᱫᱚ ᱡᱟᱦᱟ ᱤᱭᱟᱹ ᱠᱚᱞᱤᱧ ᱮᱢ ᱠᱮᱜ-ᱟ ᱞᱟᱦᱟ ᱥᱩᱱᱩᱢ ᱞᱤᱧ ᱫᱩᱞ ᱠᱮᱫᱟ ᱛᱟᱨᱯᱚᱨᱮ ᱯᱮᱸᱭᱟᱡᱽ ᱠᱚ ᱨᱟᱹᱥᱩᱱ ᱠᱚ ᱟᱫᱟ ᱠᱚ ᱪᱮᱫ ᱠᱚ ᱢᱚᱥᱞᱟ ᱯᱟᱹᱛᱤ ᱠᱚᱞᱤᱧ ᱮᱢᱟᱜ ᱦᱮᱸᱥᱮ ᱮᱢ ᱠᱟᱛᱮᱫ ᱛᱟᱨᱯᱚᱨᱮ ᱚᱱᱟ ᱵᱤᱞᱟᱹᱛᱤ ᱚᱱᱟ ᱞᱤᱧ ᱠᱷᱟᱸᱡᱚᱜ-ᱟ, ᱞᱚᱞᱚ ᱞᱮᱱ ᱠᱷᱟᱱ ᱜᱮᱞᱤᱧ ᱠᱷᱟᱸᱡᱚᱣᱟᱜ-ᱟ ᱾
ᱚ ᱾
ᱟᱫᱚ ᱠᱷᱟᱸᱡᱚ ᱠᱟᱛᱮ ᱟᱫᱚ ᱜᱷᱟᱱᱴᱟᱭ ᱟᱹᱞᱤᱧ, ᱜᱷᱟᱱᱴᱟᱭ ᱟᱹᱞᱤᱧ ᱧᱮᱞ ᱟᱹᱞᱤᱧ ᱡᱚᱠᱷᱚᱱ ᱠᱟᱹᱴᱤᱡ ᱵᱤᱞᱟᱹᱛᱤ ᱠᱟᱹᱴᱤᱡ ᱪᱟᱹᱴᱱᱤ ᱞᱮᱠᱟ ᱡᱩᱛ ᱟᱠᱟᱱᱟ ᱦᱮᱸ ᱥᱮ᱾ ᱤᱱᱟᱹ ᱯᱚᱨᱮ ᱟᱫᱚ ᱠᱟᱹᱴᱤᱡ ᱫᱟᱜ ᱞᱤᱧ ᱫᱩᱞ ᱞᱟᱜ-ᱟ ᱾
ᱚ ᱾
ᱵᱮᱥᱤ ᱫᱚ ᱵᱟᱝ ᱳᱭ ᱠᱚᱢ ᱯᱚᱠᱷᱮ ᱛᱟᱞᱟ ᱴᱟᱹᱴᱤᱭᱟ ᱜᱟᱱ ᱫᱟᱜ ᱢᱟᱱᱮ ᱚᱱᱟ ᱵᱤᱞᱟᱹᱛᱤ ᱦᱤᱥᱟᱹᱵ ᱵᱤᱱ ᱮᱢᱟᱜᱼᱟ, ᱢᱟᱱᱮ ᱵᱤ ᱛᱤ ᱦᱚᱸ ᱟᱞᱚ ᱵᱤᱱ ᱫᱟᱜ ᱦᱚᱪᱚᱭᱟ ᱢᱟᱱᱮ ᱞᱚᱯᱷᱚᱨ, ᱞᱚᱯᱷᱚᱨ ᱦᱚᱪᱚᱭᱟ ᱵᱤᱱ ᱦᱮᱸᱥᱮ, ᱟᱫᱚ ᱚᱱᱟ ᱵᱤᱞᱟᱹᱛᱤ ᱮᱢ ᱠᱟᱛᱮ ᱠᱟᱹᱴᱤᱡ ᱚᱱᱠᱟ ᱵᱟᱨ ᱢᱤᱱᱤᱴ ᱜᱟᱱ ᱦᱮᱰᱮᱡᱚᱜ-ᱟ, ᱦᱮᱸᱥᱮ ᱾
ᱦᱳᱭ, ᱦᱳᱭ ᱾
ᱦᱮᱰᱮᱡ ᱠᱟᱛᱮ ᱟᱫᱚ ᱚᱱᱟ ᱥᱳᱣᱟᱵᱤᱱ ᱚᱱᱟ ᱨᱮᱞᱤᱧ ᱠᱷᱟᱸᱡᱚᱣᱟᱜ-ᱟ ᱾
ᱟᱪᱪᱷᱟ ᱾
ᱠᱷᱟᱸᱡᱚ ᱠᱟᱛᱮ ᱞᱤᱧ ᱜᱷᱟᱱᱴᱟᱭ ᱟᱹᱞᱤᱧ, ᱜᱷᱟᱱᱴᱟᱭ ᱟᱹᱞᱤᱧ ᱜᱷᱟᱱᱴᱟ, ᱜᱷᱟᱱᱴᱟ ᱛᱮ ᱟᱫᱚ ᱟᱸᱡᱮᱫᱚᱜ-ᱟ ᱠᱟᱹᱴᱤᱡ ᱟᱸᱡᱮᱫ ᱟᱸᱡᱮᱫ ᱞᱮᱱᱠᱷᱟᱱ ᱜᱮ ᱚᱱᱟ ᱡᱟᱦᱟ ᱵᱤᱞᱟᱹᱛᱤ ᱨᱮᱱᱟᱜ ᱡᱟᱦᱟ ᱚᱱᱮ ᱥᱮᱵᱮᱞ ᱛᱮᱫ ᱚᱱᱟ ᱫᱚ ᱡᱷᱚᱛᱚ ᱥᱳᱣᱟᱵᱤᱱ ᱨᱮ ᱵᱚᱞᱚᱱᱟ ᱾
ᱟᱪᱪᱷᱟ ᱾
ᱟᱫᱚ ᱥᱳᱣᱟᱵᱤᱱ ᱨᱮ ᱵᱚᱞᱚ ᱞᱮᱱᱠᱷᱟᱱ ᱜᱮ, ᱟᱫᱚ ᱫᱟᱹᱞ ᱡᱟᱦᱟ ᱞᱤᱧ ᱫᱚᱦᱚ ᱠᱟᱜ ᱫᱚ ᱫᱟᱹᱞ ᱨᱮ ᱞᱤᱧ ᱧᱮᱞ ᱟᱹᱞᱤᱧ ᱡᱩᱫᱤ ᱫᱟᱹᱞ ᱨᱮ ᱫᱟᱜ ᱛᱮ ᱫᱚᱢᱮ ᱵᱮᱥᱤ ᱜᱮᱭᱟ, ᱛᱟᱞᱦᱮ ᱚᱱᱟ ᱞᱤᱧ ᱠᱟᱹᱴᱤᱡ ᱞᱤᱧ ᱦᱤᱡᱨᱟᱹᱣ ᱟᱹᱞᱤᱧ ᱟᱨ ᱡᱩᱫᱤ ᱫᱟᱜ ᱠᱚᱢ ᱜᱮᱭᱟ᱾ ᱛᱟᱦᱞᱮ ᱚᱱᱟ ᱦᱤᱡᱨᱟᱹᱣ ᱫᱚ ᱵᱟᱹᱞᱤᱧ ᱦᱤᱡᱨᱟᱹᱣ ᱚᱱᱟ ᱞᱤᱧ ᱠᱷᱟᱸᱡᱚ ᱟᱹᱞᱤᱧ ᱠᱷᱟᱸᱡᱚ ᱠᱟᱛᱮ ᱡᱟᱦᱟ ᱫᱷᱩᱱᱭᱟᱹ ᱯᱟᱛᱟ ᱠᱚ ᱢᱮᱱᱟᱜ ᱥᱮ, ᱦᱮᱸ ᱥᱮ ᱾ ᱚᱱᱟ ᱫᱷᱩᱱᱤᱭᱟᱹ ᱯᱟᱛᱟ ᱠᱚ ᱠᱟᱹᱴᱤᱡ ᱞᱤᱧ ᱮᱢᱟ, ᱮᱢ ᱠᱟᱛᱮ ᱟᱫᱚ ᱞᱤᱧ ᱯᱚᱴᱚᱢ ᱠᱟᱜᱼᱟ, ᱯᱚᱴᱚᱢ ᱠᱟᱛᱮ ᱧᱮᱞ ᱵᱤᱱ ᱚᱸᱰᱮ ᱡᱟᱦᱟ ᱞᱮᱠᱟ ᱥᱚ ᱳᱰᱳᱠ ᱠᱚᱜ ᱫᱚ ᱚᱱᱟ ᱥᱚ ᱛᱮ ᱜᱮ ᱟᱹᱵᱤᱱ ᱫᱚ ᱵᱤᱱ ᱞᱟᱹᱭ-ᱟ ᱫᱚᱢᱮ ᱥᱤᱵᱤᱞᱟ ᱩᱛᱩ ᱟᱫᱚ ᱵᱩᱞᱩᱝ ᱠᱚᱦᱚᱸ ᱠᱟᱹᱴᱤᱡ ᱴᱷᱤᱠ ᱴᱷᱟᱠ ᱮᱢᱟᱜ ᱦᱳᱭᱳᱜ-ᱟ ᱾ ᱵᱩᱞᱩᱝ ᱡᱩᱫᱤ ᱴᱷᱤᱠ ᱴᱷᱟᱠ ᱵᱟᱵᱮᱱ ᱮᱢᱟᱜ-ᱟ ᱥᱤᱵᱤᱞᱟ ᱠᱤ ᱵᱟᱝ ᱥᱤᱵᱤᱞᱟ ᱦᱮᱸ ᱥᱮ?
ᱵᱟᱝ, ᱵᱟᱝ, ᱵᱟᱝ ᱾
ᱦᱮᱸ, ᱟᱫᱚ ᱚᱱᱟ ᱠᱟᱛᱮ ᱟᱫᱚ ᱢᱤᱫᱴᱟᱝ ᱥᱚ ᱨᱟᱠᱟᱵᱟ, ᱥᱚ ᱨᱟᱠᱟᱵ ᱞᱮᱱ ᱠᱷᱟᱱ ᱜᱮ ᱟᱫᱚ ᱧᱮᱞ ᱞᱟᱵᱤᱱ ᱥᱟᱰᱮᱭᱟ ᱟᱞᱟᱫᱟ ᱵᱷᱟᱽ ᱥᱟᱰᱮᱭᱟ ᱢᱟᱱᱮ ᱯᱳᱭᱞᱳ ᱦᱮᱰᱮᱡᱚᱜ ᱡᱚᱠᱷᱚᱱ ᱛᱚᱠᱷᱚᱱ ᱮᱴᱟᱜ ᱨᱚᱠᱚᱢ ᱥᱟᱰᱮᱭᱟ ᱟᱨ ᱡᱚᱠᱷᱚᱱ ᱟᱸᱡᱮᱫ, ᱟᱸᱡᱮᱫ ᱦᱤᱡᱩᱜ ᱠᱟᱱᱟ ᱛᱚᱠᱷᱚᱱ ᱮᱴᱟᱜ ᱨᱚᱠᱚᱢ ᱥᱟᱰᱮᱭᱟ, ᱟᱫᱚ ᱟᱲᱜᱳ ᱠᱟᱛᱮ ᱚᱱᱟ ᱜᱮ ᱟᱫᱚ ᱠᱟᱹᱴᱤᱡ ᱤᱭᱟᱹ ᱨᱚᱦᱚᱭ ᱤᱭᱟᱹ ᱦᱚᱪᱚᱭ ᱟᱹᱞᱤᱧ ᱞᱟᱲᱮᱡ ᱦᱚᱪᱚᱭ ᱟᱹᱞᱤᱧ ᱦᱮᱸ ᱥᱮ ᱾
ᱦᱳᱭ, ᱦᱳᱭ ᱾
ᱞᱟᱲᱮᱡ ᱠᱟᱛᱮ ᱧᱮᱞ ᱵᱤᱱ ᱚᱱᱟ ᱫᱟᱹᱞ ᱫᱚ ᱢᱟᱱᱮ ᱡᱚᱢᱟᱴ ᱠᱟᱱᱟ᱾
ᱟᱪᱪᱷᱟ ᱾
ᱦᱮᱸ, ᱢᱟᱱᱮ ᱦᱟᱱᱮ ᱡᱮᱠᱷᱟᱱ ᱤᱭᱟᱹ ᱠᱚᱵᱤᱱ ᱧᱮᱞ ᱠᱟᱫᱟ ᱛᱚ ᱥᱩᱡᱤ ᱠᱚ ᱪᱮᱫᱠᱟ ᱠᱚ ᱞᱚᱞᱚᱭ ᱜᱮᱭᱟ?
ᱦᱮᱸ ᱛᱚ ᱾
ᱚᱱᱟ ᱥᱩᱡᱤ ᱞᱮᱠᱟ ᱜᱮ ᱡᱚᱢᱟᱴᱚᱜᱼᱟ ᱡᱚᱢᱟᱴ ᱠᱟᱛᱮ, ᱟᱫᱚ ᱚᱱᱟ ᱜᱮ ᱠᱮᱪᱟᱜ ᱠᱟᱛᱮ ᱛᱤᱱᱟᱹᱜ ᱦᱚᱲ ᱞᱮ ᱛᱟᱦᱮᱱᱟ ᱞᱮ ᱟᱫᱚ ᱚᱱᱟ ᱦᱟᱹᱴᱤᱧ ᱟᱞᱮ ᱟᱨᱞᱮ ᱡᱚᱢᱟ ᱞᱮ ᱾ ᱦᱮᱸ, ᱢᱟᱱᱮ ᱚᱱᱟ ᱫᱚ ᱦᱮᱸ ᱚᱱᱟ ᱫᱚ ᱢᱟᱱᱮ ᱫᱟᱹᱞ ᱨᱟᱥᱮ ᱦᱚᱸ ᱞᱟᱹᱭ ᱵᱟᱝ ᱜᱟᱱᱚᱜ-ᱟ᱾ᱚᱱᱟ ᱫᱚ ᱢᱟᱱᱮ ᱮᱢᱱᱤ ᱡᱟᱦᱟ ᱱᱟᱜ ᱥᱩᱡᱤ ᱞᱮᱠᱟ ᱜᱮ ᱥᱩᱡᱤ ᱪᱮᱠᱟᱢ ᱡᱚᱢᱟ ᱚᱱᱠᱟ ᱜᱮ ᱵᱩᱡᱷᱟᱹᱜᱼᱟ ᱾
ᱥᱚᱸᱜᱮ ᱦᱳᱭ, ᱦᱳᱭ ᱾
ᱟᱨ ᱜᱚᱝᱠᱮ ᱛᱟᱞᱦᱮ ᱟᱵᱤᱱ ᱫᱚ ᱯᱤᱴᱷᱟᱹ ᱡᱩᱛ ᱵᱤᱱ ᱵᱟᱲᱟᱭᱟ ᱥᱮ ᱵᱟᱝ? ᱯᱴᱷᱟᱹ ᱡᱩᱛ ᱵᱮᱱ ᱵᱟᱲᱟᱭ ᱞᱮᱠᱷᱟᱱ ᱛᱟᱞᱦᱮ ᱵᱤᱱ ᱞᱟᱹᱭ ᱠᱮᱭᱟ ᱠᱟᱹᱴᱤᱡ᱾
ᱦᱮᱸ ᱜᱚᱝᱠᱮ, ᱯᱤᱴᱷᱟᱹ ᱫᱚ ᱚᱠᱟ ᱞᱮᱠᱟᱱ ᱯᱤᱴᱷᱟᱹ ᱵᱮᱱ ᱞᱟᱹᱭ ᱪᱚᱭᱮᱫᱟ ᱠᱟᱹᱴᱤᱡ ᱵᱮᱱ ᱢᱮᱱ ᱞᱮᱠᱷᱟᱱ ᱟᱹᱰᱤ ᱱᱟᱯᱟᱭ ᱠᱚᱜ ᱫᱚ᱾
ᱥᱩᱠᱨᱤ ᱡᱮᱞ ᱯᱤᱴᱷᱟᱹ ᱜᱚᱢᱠᱮ᱾
ᱥᱩᱠᱨᱤ ᱡᱮᱞ ᱯᱤᱴᱷᱟᱹ? ᱟᱫᱚ ᱚᱲᱟᱜ ᱨᱮᱫᱚ ᱵᱮᱱᱟᱣ ᱵᱟᱲᱟ ᱦᱳᱭ ᱟᱠᱟᱱᱟ ᱢᱟᱡᱷᱮ ᱢᱚᱫᱽᱫᱷᱮ ᱫᱚ, ᱦᱳᱭᱥᱮ᱾
ᱦᱩᱸ ᱦᱩᱸ᱾
ᱟᱫᱚ ᱟᱞᱮ ᱫᱚ ᱚᱠᱟᱞᱮᱠᱟᱞᱮ ᱵᱮᱱᱟᱣᱟ ᱚᱱᱟᱞᱤᱧ ᱞᱟᱹᱭ ᱮᱫᱟ ᱦᱳᱭ, ᱮᱵᱟᱨ ᱚᱠᱚᱭ ᱫᱚ ᱚᱠᱟᱞᱮ ᱛᱚ ᱟᱫᱚ ᱵᱟᱹᱞᱤᱧ ᱵᱟᱰᱟᱭᱟ ᱛᱚ ᱟᱹᱞᱤᱧ ᱫᱚ᱾
ᱦᱮᱸ ᱦᱮᱸ ᱦᱮᱸ᱾
ᱟᱫᱚ ᱯᱩᱭᱞᱳ ᱛᱮᱫᱚ ᱥᱩᱠᱨᱤ ᱡᱮᱞ, ᱛᱟᱢᱟᱱᱮ ᱟᱞᱮ ᱚᱲᱟᱜ ᱨᱮᱜᱮ ᱥᱩᱠᱨᱤ ᱠᱩᱴᱟᱹᱢ ᱫᱚ ᱦᱩᱭᱩᱜ ᱜᱮᱭᱟ, ᱦᱳᱭᱥᱮ᱾ ᱜᱚᱡ ᱠᱚᱜᱮᱭᱟ ᱥᱩᱠᱨᱤ ᱫᱚ, ᱟᱫᱚ ᱥᱩᱠᱨᱤ ᱥᱚᱵ ᱠᱩᱴᱟᱹᱢ ᱵᱟᱲᱟ ᱠᱟᱛᱮ ᱩᱱᱠᱩᱣᱟᱜ ᱡᱮᱞ ᱵᱷᱟᱜᱮ ᱞᱮᱠᱟ ᱵᱮᱥ ᱞᱮᱠᱟ ᱪᱷᱟᱰᱟᱣ ᱵᱟᱲᱟ ᱠᱟᱛᱮ ᱦᱚᱳᱭᱥᱮ, ᱫᱤᱭᱮ ᱚᱠᱚᱭ ᱚᱠᱟᱞᱮᱠᱟ ᱠᱚ ᱦᱟᱛᱟᱣᱟ, ᱚᱱᱠᱟ ᱦᱤᱥᱟᱹᱵ ᱛᱮ, ᱟ ᱢᱟᱱᱮ ᱟᱠᱷᱨᱤᱧᱮ ᱦᱳᱭᱳᱜᱼᱟ ᱟᱨ ᱡᱟᱦᱟᱸ ᱟᱞᱮ ᱞᱟᱜᱤᱫ ᱠᱟᱹᱴᱤᱡ ᱥᱟᱨᱮᱡ ᱵᱟᱨᱮᱡ ᱦᱳᱭᱳᱜᱼᱟ ᱦᱳᱭᱥᱮ, ᱡᱮᱦᱩᱛᱩ ᱦᱳᱭᱳᱜᱼᱟ ᱥᱩᱠᱨᱤ ᱡᱮᱞ, ᱫᱤᱭᱮ ᱥᱟᱨᱮᱡ ᱵᱟᱨᱮᱡ ᱛᱟᱭᱚᱢ ᱵᱩᱡᱽᱮᱫᱟ ᱵᱤᱱ ᱫᱤᱭᱮ ᱥᱩᱠᱨᱤ ᱡᱮᱞ ᱯᱩᱭᱞᱩ ᱛᱮᱫᱚ ᱵᱮᱥ ᱞᱮᱠᱟ ᱩᱛᱩ ᱦᱳᱭᱳᱜᱼᱟ, ᱮᱵᱟᱱ ᱥᱩᱠᱨᱤ ᱡᱮᱞ ᱟᱫᱚ ᱱᱚᱨᱢᱟᱞᱤ ᱩᱸ ᱡᱮᱢᱚᱱ ᱥᱤᱢ ᱡᱮᱞ ᱠᱚ ᱩᱛᱩᱭᱟ ᱵᱟᱝ ᱚᱱᱠᱟ ᱦᱳᱭᱳᱜᱼᱟ ᱡᱮᱢᱚᱱ ᱢᱚᱥᱞᱟ ᱠᱚ ᱯᱳᱭᱞᱳ ᱨᱮ ᱚᱱᱠᱟ ᱵᱮᱥ ᱞᱮᱠᱟ ᱯᱳᱭᱞᱳ, ᱛᱟᱢᱟᱱᱮ ᱢᱚᱥᱞᱟ ᱨᱮᱱᱟᱜ ᱢᱮᱫᱴᱟᱝ ᱦᱟᱱᱮ ᱵᱟᱝᱠᱚ ᱢᱮᱱᱟ ᱪᱮᱫ ᱠᱚ ᱢᱮᱱ ᱜᱮᱭᱟ ᱵᱮᱥ ᱦᱟᱯᱳᱭ? ᱳᱻ ᱢᱚᱥᱞᱟ ᱨᱮᱱᱟᱜ ᱢᱮᱫᱴᱟᱝ ᱤᱭᱟᱹ ᱵᱮᱱᱟᱣ ᱦᱳᱭᱳᱜᱼᱟ ᱢᱮᱫᱴᱟᱝ ᱪᱮᱫ ᱠᱚ ᱞᱟᱹᱭ ᱜᱮᱭᱟ? ᱟᱫᱚ ᱤᱝᱞᱤᱥ ᱥᱮᱫ ᱞᱤᱧ ᱪᱟᱞᱟᱜ ᱠᱟᱱ ᱫᱚ ᱟᱫᱚ᱾
ᱟᱫᱚ ᱟᱹᱵᱤᱱ ᱫᱚ ᱢᱟ ᱥᱮ ᱞᱟᱹᱭ ᱤᱫᱤ ᱵᱤᱱ ᱮᱴᱟᱜ ᱡᱟᱦᱟᱸ ᱞᱮᱠᱟᱱᱟᱜ ᱜᱮᱵᱤᱱ ᱵᱮᱱᱟᱣᱟ ᱦᱮᱸ ᱥᱮ᱾
ᱦᱳᱭ ᱢᱚᱥᱞᱟ ᱵᱷᱟᱜᱮ ᱞᱮᱠᱟ ᱢᱤᱫᱴᱟᱝ ᱤᱭᱟᱹ ᱠᱟᱛᱮᱜ ᱠᱚᱥᱟᱣ ᱠᱟᱛᱮᱜ ᱦᱳᱭᱥᱮ, ᱫᱤᱭᱮ ᱠᱟ ᱴᱤᱡ ᱠᱚᱥᱟᱣ ᱵᱟᱲᱟ ᱠᱟᱛᱮ ᱠᱟᱹᱴᱤᱡ ᱫᱟᱜ ᱫᱩᱞ ᱠᱟᱛᱮ ᱦᱚᱪᱚ ᱦᱳᱭᱳᱜᱼᱟ, ᱵᱩᱡᱽ ᱛᱟᱵᱤᱱ ᱛᱚ᱾ ᱦᱮᱸᱫᱮ ᱦᱚᱪᱚ ᱠᱟᱛᱮ ᱫᱤᱭᱮ ᱥᱩᱠᱨᱮ ᱡᱮᱞ ᱮᱢ ᱦᱳᱭᱳᱜ-ᱟ, ᱵᱩᱡ ᱫᱟᱵᱤᱱ? ᱚ ᱚᱠᱚᱭ ᱠᱚᱫᱚ ᱠᱚ ᱥᱩᱠᱨᱤ ᱡᱮᱞ ᱠᱚ ᱵᱷᱟᱡᱤ ᱜᱮᱭᱟ ᱟᱨ ᱚᱠᱚᱭ ᱠᱚᱫᱚ ᱠᱚ ᱵᱟᱠᱚ ᱵᱷᱟᱡᱤᱭᱟ, ᱦᱳᱭᱥᱮ᱾ ᱵᱟᱞᱮ ᱵᱷᱟᱹᱡᱤ ᱜᱮᱭᱟ ᱥᱩᱠᱨᱤ ᱡᱮᱞ ᱫᱚ, ᱚᱱᱟ ᱢᱚᱥ ᱢᱚᱥᱞᱟ ᱴᱟᱜ ᱠᱚᱥᱟᱣ ᱛᱟᱭᱚᱢ ᱟᱫᱚ ᱥᱩᱠᱨᱤ ᱡᱮᱞ ᱛᱟᱭᱚᱢ ᱛᱮᱞᱮ ᱮᱢᱟ᱾ ᱫᱤᱭᱮ ᱠᱟᱹᱴᱤᱡ ᱡᱮᱞ ᱞᱮᱠᱟ ᱯᱤᱴᱷᱟᱹ ᱦᱳᱭᱳᱜᱼᱟ ᱛᱚ ᱠᱟᱹᱴᱤᱡ ᱠᱟᱹᱴᱤᱡ ᱵᱟ ᱵᱷᱟᱜᱮ ᱧᱚᱜ ᱜᱮ ᱠᱟᱹᱴᱤᱡ ᱫᱟᱜ ᱠᱚ ᱮᱢ ᱵᱟᱲᱟ ᱠᱟᱛᱮᱫ ᱚᱱᱟ ᱠᱟᱹᱴᱤᱡ ᱯᱚᱴᱚᱢ ᱫᱚᱦᱚ ᱦᱳᱭᱳᱜᱼᱟ, ᱡᱚᱛᱚᱠᱷᱚᱱ ᱵᱟᱝ ᱡᱮᱞ ᱤᱥᱤᱱᱚᱜ ᱠᱟᱱᱟ᱾ ᱡᱮ ᱡᱮᱞ ᱤᱥᱤᱱ ᱛᱟᱭᱚᱢ ᱫᱤᱭᱮ ᱦᱚᱞᱚᱝ ᱥᱟᱶᱛᱮ ᱮᱸ ᱚᱱᱟ ᱡᱮᱞ ᱡᱟᱦᱟᱸ ᱟᱢ ᱠᱚᱥᱟᱣ ᱡᱟᱦᱟᱸ ᱨᱟᱥᱮ ᱴᱟᱜ ᱚᱱᱟ ᱥᱟᱶ ᱵᱮᱥ ᱞᱮᱠᱟ ᱠᱟᱹᱴᱤᱡ ᱠᱤᱪᱷᱤ ᱜᱟᱱ ᱡᱮᱞ ᱮᱢ ᱠᱟᱛᱮᱫ ᱵᱷᱟᱜᱮ ᱴᱷᱤᱠ ᱮᱢ ᱢᱟᱠᱷᱟᱣ ᱦᱚ ᱦᱚ ᱦᱚᱪᱚ ᱠᱟᱛᱮᱫ ᱫᱤᱭᱮ ᱠᱟᱭᱨᱚ ᱠᱟᱭᱨᱟ ᱯᱟᱛᱟ ᱨᱮ ᱵᱟᱠᱷᱟᱱ ᱫᱚ ᱥᱟᱨᱡᱚᱢ ᱯᱟᱛᱟ ᱧᱟᱢ ᱞᱮᱠᱷᱟᱱ ᱥᱟᱨᱡᱚᱢ ᱯᱟᱛᱟ ᱟᱹᱰᱤ ᱱᱟᱯᱟᱭᱚᱜᱼᱟ᱾ ᱟᱫᱚ ᱚᱱᱟᱨᱮ ᱮᱠᱫᱚᱢ ᱵᱷᱟᱜᱮ ᱞᱮᱠᱟ ᱥᱟᱡᱟᱣ ᱠᱟᱛᱮᱜ ᱜᱳᱞ ᱛᱮ, ᱟᱫᱚ ᱚᱱᱟ ᱪᱮᱛᱟᱱ ᱨᱮ ᱢᱤᱫᱴᱟᱝ ᱪᱷᱟᱠᱟᱢ ᱠᱚ ᱮᱢ ᱠᱟᱛᱮ ᱟᱫᱚ ᱛᱟᱣᱟ ᱨᱮ ᱠᱚ ᱤᱥᱤᱱᱟ ᱟᱞᱮ ᱥᱮᱫ ᱫᱚ, ᱵᱩᱡᱽ ᱫᱟᱵᱤᱱ ᱛᱚ᱾
ᱚ ᱦᱮᱸ ᱛᱚ, ᱟᱨ ᱟᱨ ᱛᱟᱞᱦᱮ ᱜᱚᱢᱠᱮ ᱟᱞᱮ ᱥᱮᱫ ᱪᱤᱫ ᱞᱮᱠᱟ ᱠᱚ ᱤᱥᱤᱱᱟ ᱞᱮᱭ ᱟᱵᱤᱱ ᱠᱟᱱᱟᱞᱤᱧ, ᱦᱮ ᱥᱮ?
ᱞᱮᱣ ᱵᱤᱱ᱾
ᱯᱟᱹᱭᱞᱟᱹ ᱫᱚ ᱥᱩᱠᱨᱤ ᱡᱮᱞ ᱵᱤᱱ ᱠᱤᱨᱤᱧ ᱟᱹᱜᱩ ᱠᱮᱫᱟ ᱥᱮ, ᱠᱤᱨᱤᱧ ᱟᱹᱜᱩ ᱠᱟᱛᱮ ᱚᱱᱟ ᱢᱟᱱᱮ ᱢᱚᱴᱟ ᱢᱚᱴᱟ ᱠᱚ ᱯᱤᱥ ᱠᱟᱜ ᱜᱮᱭᱟ ᱛᱚ ᱚᱱᱟ ᱟᱫᱚ ᱠᱟᱹᱴᱤᱡ ᱠᱟᱹᱴᱤᱡ ᱢᱟᱱᱮ ᱠᱷᱩᱫᱤ ᱠᱷᱩᱫᱤ ᱜᱮᱫ ᱦᱳᱭᱳᱜᱼᱟ, ᱦᱮᱸᱥᱮ᱾
ᱦᱳᱭ ᱦᱳᱭ᱾
ᱜᱮᱫ ᱠᱟᱛᱮᱫ ᱟᱞᱮ ᱫᱚ ᱡᱟᱦᱟᱸ ᱥᱩᱠᱨᱤ ᱡᱮᱞ ᱫᱚ ᱵᱟᱨ ᱨᱚᱠᱚᱢ ᱞᱮ ᱤᱭᱟᱹᱭ ᱜᱮᱭᱟ ᱢᱟᱱᱮ ᱤᱛᱤᱞ ᱟᱛᱮ ᱦᱚᱸᱞᱮ ᱯᱤᱴᱷᱟᱹᱭ ᱜᱮᱭᱟ ᱟᱨ ᱵᱤᱱᱟᱹ ᱤᱛᱤᱞ ᱟᱛᱮ ᱦᱚᱸᱞᱮ ᱯᱤᱴᱷᱟᱹᱭ ᱜᱮᱭᱟ, ᱦᱮᱸᱥᱮ᱾ ᱟᱫᱚ ᱡᱟᱦᱟᱸ ᱵᱤᱱᱟᱹ ᱤᱛᱤᱞ ᱟᱛᱮ ᱯᱤᱴᱷᱟᱹ ᱠᱟᱛᱤᱧ ᱞᱟᱹᱭ ᱟᱵᱤᱱ ᱠᱟᱱᱟ, ᱦᱮᱸ ᱥᱮ᱾ ᱚᱱᱠᱟ ᱪᱮᱫᱠᱟ ᱠᱚ ᱯᱤᱴᱷᱟᱹᱭᱟ ᱦᱮᱸ ᱥᱮ? ᱚᱱᱟ ᱟᱫᱚ ᱟᱹᱞᱤᱧ ᱫᱚ ᱯᱟᱹᱭᱞᱟᱹ ᱵᱮᱱ ᱜᱮᱫ ᱠᱮᱫᱟ ᱛᱟᱯᱚᱨᱮ ᱢᱚᱥᱞᱟ ᱠᱚ ᱢᱟᱠᱷᱟᱣ ᱠᱟᱛᱮ ᱫᱟᱜ ᱨᱮ, ᱛᱟᱨᱯᱚᱨᱮ ᱠᱟᱹᱴᱤᱡ ᱫᱟᱜ ᱠᱚ ᱛᱤᱨᱯᱤᱭᱟᱜ ᱦᱩᱭᱩᱜ-ᱟ, ᱦᱮᱸ ᱥᱮ᱾
ᱦᱳᱭ ᱦᱳᱭ᱾
ᱛᱤᱨᱯᱤ ᱠᱟᱛᱮ ᱡᱟᱦᱟᱸ ᱪᱮᱞᱟᱝ ᱨᱮ ᱥᱩᱱᱩᱢ ᱞᱤᱧ ᱤᱭᱟᱹᱭᱟ, ᱥᱩᱱᱩᱢ ᱤᱭᱟᱹ ᱠᱟᱛᱮ ᱚᱱᱟ ᱡᱟᱦᱟᱸ ᱥᱩᱠᱨᱤ ᱡᱮᱞ ᱜᱮᱫ ᱦᱳᱭ ᱟᱠᱟᱱ ᱫᱚ ᱢᱚᱥᱞᱟ ᱨᱮ ᱢᱟᱠᱷᱟᱣ ᱦᱳᱭ ᱟᱠᱟᱱ ᱫᱚ, ᱚᱱᱟ ᱢᱟᱱᱮ ᱠᱷᱚᱥᱟᱣ ᱦᱩᱭᱩᱜ-ᱟ, ᱢᱟᱱᱮ ᱩᱱᱟᱹᱜ ᱫᱚ ᱵᱟᱝ ᱤᱭᱟᱹᱭ ᱦᱩᱭᱩᱜ-ᱟ ᱡᱮ ᱢᱮᱱᱛᱮ ᱯᱩᱨᱟᱹ ᱤᱭᱟᱹ ᱞᱮᱠᱟ ᱫᱚ ᱤᱥᱤᱱ ᱞᱮᱠᱟ ᱫᱚ᱾ ᱩᱛᱩ ᱤᱥᱤᱱ ᱞᱮᱠᱟ ᱫᱚ ᱦᱮᱸ ᱥᱮ᱾ ᱦᱮᱸ ᱟᱫᱚ ᱚᱱᱟ ᱜᱮ ᱠᱷᱚᱥᱟ ᱞᱮᱠᱟ ᱤᱭᱟᱹᱭ ᱦᱩᱭᱩᱜ-ᱟ, ᱟᱨ ᱠᱟᱴᱤᱡ ᱯᱚᱴᱚᱢ ᱠᱟᱜ ᱦᱩᱭᱩᱜ-ᱟ᱾ ᱵᱷᱟᱵ ᱛᱮ ᱡᱮᱢᱚᱱ ᱠᱟᱴᱤᱡ ᱛᱮ ᱤᱥᱤᱱᱚᱜ ᱢᱟ ᱦᱮᱸ ᱥᱮ।
ᱦᱮᱸ ᱦᱮᱸ᱾
ᱤᱥᱤᱱ ᱠᱟᱛᱮ ᱦᱚᱞᱚᱝ ᱦᱚᱞᱚᱝ ᱞᱤᱧ ᱤᱭᱟᱹᱭᱟᱞᱤᱧ᱾ ᱪᱮᱫ ᱠᱚᱞ ᱦᱚᱞᱚᱝ ᱵᱮᱱ ᱤᱭᱟᱹ ᱠᱮᱫᱟ᱾ ᱢᱟᱱᱮ ᱢᱟᱠᱷᱟᱣ ᱠᱮᱫᱟ ᱵᱤᱱ ᱥᱟᱥᱟᱝ ᱠᱚ ᱛᱮ ᱪᱮᱫ ᱠᱚ ᱮᱢᱟᱜ-ᱟᱠᱚ ᱦᱮᱸ ᱥᱮ᱾ ᱚᱱᱟ ᱠᱚᱵᱮᱱ ᱢᱟᱠᱷᱟᱣ ᱠᱮᱫᱟ᱾ ᱯᱮᱸᱭᱟᱡᱽ ᱠᱚ ᱪᱮᱫ ᱠᱚ ᱦᱮᱸᱥᱮ᱾ ᱚᱱᱟ ᱠᱚ ᱢᱟᱠᱷᱟᱣ ᱠᱟᱛᱮᱫ ᱟᱫᱟ ᱠᱚ ᱨᱟᱹᱥᱩᱱ ᱠᱚᱫᱚ ᱵᱤᱱ ᱠᱚᱴᱮᱡ ᱠᱮᱫᱟ ᱦᱟᱢᱟᱞ ᱫᱤᱥᱛᱟ ᱛᱮ᱾
ᱟᱪᱪᱷᱟ᱾
ᱠᱚᱴᱮᱡ ᱯᱮ, ᱠᱚᱴᱮᱡ ᱠᱟᱛᱮ ᱚᱱᱟ ᱠᱚ ᱥᱤᱯᱤ ᱠᱟᱛᱮ ᱡᱷᱚᱛᱚ ᱤᱭᱟᱹ ᱡᱤᱞ ᱠᱚᱦᱚᱸ ᱟᱫᱚ ᱟᱵᱤᱱ ᱦᱤᱥᱟᱹᱵ ᱛᱮᱵᱤᱱ ᱮᱢᱟᱜ-ᱟ᱾ ᱛᱤᱱᱟᱹᱜ ᱜᱟᱱ ᱵᱤᱱ ᱮᱢᱟᱜ-ᱟ ᱦᱮᱸ ᱥᱮ? ᱟᱫᱚ ᱚᱱᱟᱵᱤᱱ ᱪᱤᱴᱤ ᱠᱮᱫᱟ ᱦᱮᱸ᱾ ᱥᱤᱯᱤ ᱠᱟᱛᱮᱜ, ᱟᱫᱚ ᱚᱱᱟ ᱤᱭᱟᱹ ᱞᱮᱠᱟ ᱵᱤᱱ, ᱯᱤᱴᱷᱟᱹ ᱞᱮᱠᱟ ᱵᱤᱱ ᱵᱮᱱᱟᱣ ᱠᱮᱫᱟ᱾
ᱦᱳᱭ᱾
ᱯᱚᱨᱮ ᱥᱟᱨᱡᱚᱢ ᱥᱟᱠᱟᱢ ᱟᱹᱜᱩ ᱠᱟᱛᱮ, ᱡᱟᱦᱟᱸ ᱚᱱᱮ ᱱᱤᱢ ᱪᱮᱟᱨᱡ ᱵᱤᱱ ᱧᱮᱞ ᱟᱠᱟᱜ ᱜᱮᱭᱟ ᱦᱮᱸ ᱥᱮ᱾
ᱧᱮᱞᱮ ᱠᱟᱱᱟ᱾
ᱚᱱᱟ ᱱᱤᱢ ᱪᱟᱨᱮᱡ ᱛᱮ ᱜᱩᱛᱩᱭᱟᱞᱮ ᱤᱭᱟᱹ ᱡᱟᱦᱟᱸ ᱥᱟᱨᱡᱚᱢ ᱯᱟᱛᱲᱟ ᱦᱮᱸ ᱥᱮ᱾ ᱚᱱᱟ ᱜᱩᱛᱩ ᱠᱟᱛᱮᱜ, ᱛᱟᱨᱯᱚᱨ ᱚᱱᱟᱨᱮ ᱥᱩᱱᱩᱢ ᱡᱚᱫᱟᱜ ᱦᱩᱭᱩᱜ-ᱟᱺ
ᱟᱪᱪᱷᱟ, ᱦᱮᱸ᱾
ᱥᱩᱱᱩᱢ ᱡᱚᱫ ᱠᱟᱛᱮ, ᱚᱱᱟ ᱯᱤᱴᱷᱟᱹ ᱚᱱᱟ ᱪᱮᱛᱟᱱ ᱨᱮ ᱮᱢᱟᱜ ᱦᱩᱭᱩᱜ-ᱟ᱾ ᱢᱟᱱᱮ ᱯᱤᱴᱷᱟᱹ ᱞᱮᱠᱟ ᱡᱩᱛ ᱦᱩᱭᱩᱜ-ᱟ ᱦᱮᱸ ᱥᱮ᱾ ᱵᱟᱨᱭᱟ ᱥᱟᱠᱟᱢ ᱛᱮ ᱯᱚᱴᱚᱢ ᱠᱟ ᱛᱮ, ᱠᱟᱨᱟᱦᱤ ᱫᱚ ᱟᱯᱮᱥᱮᱫ ᱫᱚ ᱢᱮᱱᱟᱜ-ᱟ ᱥᱮ ᱵᱟᱝ ᱵᱟᱞᱤᱧ ᱵᱟᱲᱟᱭᱟ? ᱟᱞᱮᱥᱮᱫ ᱫᱚ ᱢᱮᱱᱟ-ᱼᱟ ᱠᱟᱨᱟᱦᱤ᱾
ᱦᱳᱭ ᱦᱳᱭ᱾
ᱚᱱᱟ ᱠᱟᱨᱟᱦᱤ ᱨᱮᱜᱮ ᱟᱫᱚ ᱚᱱᱟ ᱯᱤᱴᱷᱟᱹ ᱫᱚ ᱤᱭᱟᱹᱭ ᱦᱩᱭᱩᱜ-ᱟ ᱛᱟᱨᱯᱚᱨᱮ ᱢᱤᱫ ᱜᱷᱟᱹᱲᱤᱡ ᱤᱥᱤᱱᱚᱜ-ᱟ, ᱤᱥᱤᱱ ᱢᱤᱫ ᱫᱷᱟᱨᱮ ᱤᱥᱤᱱ ᱞᱮᱱᱠᱷᱟᱱ ᱜᱮ, ᱟᱫᱚ ᱚᱱᱟ ᱩᱞᱴᱟᱹᱣ ᱦᱩᱭᱩᱜ-ᱟ᱾ ᱧᱮᱞ ᱵᱤᱱ ᱚᱱᱟ ᱥᱟᱠᱟᱢ ᱠᱚ ᱡᱩᱫᱤ ᱨᱚᱸ ᱤᱭᱟᱹ ᱨᱚᱸᱜᱚ ᱨᱚᱸᱜᱚ ᱠᱟᱱᱟ, ᱛᱟᱞᱦᱮ ᱢᱚᱱᱮ ᱵᱤᱱ ᱯᱤᱴᱷᱟᱹ ᱫᱚ ᱤᱥᱤᱱ ᱠᱟᱱᱟ᱾
ᱦᱳᱭ ᱛᱚ᱾
ᱛᱟᱨᱯᱚᱨᱮ ᱚᱱᱟ ᱵᱤᱱ ᱨᱟᱠᱟᱵ ᱠᱮᱫᱟ ᱟᱨ ᱚᱱᱟᱵᱤᱱ ᱡᱚᱢ ᱞᱮᱠᱷᱟᱱ ᱧᱮᱞ ᱵᱤᱱ ᱪᱮᱫ ᱞᱮᱠᱟ ᱥᱤᱵᱤᱞᱟ? ᱚᱱᱠᱟ ᱠᱟᱛᱮᱫ ᱟᱵᱤᱱ ᱢᱤᱫ ᱫᱷᱟᱣ ᱯᱤᱴᱷᱟᱹ ᱠᱟᱛᱮ ᱧᱮᱞ ᱞᱮᱜᱟᱭ ᱵᱤᱱ᱾
ᱦᱳᱭ ᱛᱟᱞᱦᱮ ᱟᱹᱞᱤᱧ ᱦᱚᱸ ᱛᱚ ᱢᱟᱱᱮᱞᱤᱧ ᱵᱮᱱᱟᱣᱟ ᱛᱟᱞᱦᱮ ᱟᱵᱤᱱ ᱡᱟᱦᱟᱸ ᱞᱮᱠᱟ ᱛᱟᱨᱢᱟᱱᱮ ᱵᱮᱱ ᱢᱮᱱᱟᱫᱤᱧᱟᱹ ᱦᱚᱳᱭᱥᱮ᱾ ᱟᱞᱮ ᱦᱚᱸᱞᱤᱧ ᱵᱮᱱᱟᱣ ᱠᱟᱛᱮᱜ ᱡᱚᱢ ᱦᱚᱪᱚ ᱠᱚᱣᱟ᱾ ᱚᱲᱟᱜ ᱦᱚᱲ ᱟᱹᱞᱤᱧ ᱦᱚᱸᱞᱤᱧ ᱡᱚᱢᱟ᱾
ᱟᱨ ᱜᱚᱝᱠᱮ ᱡᱟᱦᱟᱸ ᱚᱱᱟ ᱤᱛᱤᱞ ᱛᱮᱫ ᱫᱚᱦᱚ ᱦᱩᱭ ᱞᱮᱱ ᱫᱚ, ᱚᱱᱟ ᱫᱚ ᱤᱛᱤᱞ ᱛᱮᱫ ᱫᱚ ᱟᱞᱮ ᱫᱚᱞᱮ ᱩᱛᱩᱭᱟ, ᱢᱟᱱᱮ ᱚᱠᱟ ᱞᱮᱠᱟ ᱵᱤᱱ ᱩᱛᱩᱭᱟ? ᱟᱹᱞᱤᱧ ᱞᱤᱧ ᱞᱟᱹᱭᱟᱵᱤᱱ ᱠᱟᱱᱟ ᱦᱮᱸ ᱥᱮ᱾
ᱚ, ᱦᱳᱭ ᱦᱳᱭ᱾
ᱡᱟᱦᱟᱸ ᱟᱯᱮᱥᱮᱫ ᱵᱟᱸᱫᱟ ᱠᱚᱯᱤ ᱧᱟᱢᱚᱜ ᱜᱮᱭᱟ᱾
ᱦᱮᱸ ᱜᱚᱝᱠᱮ ᱧᱟᱢᱚᱜ-ᱟ ᱛᱚ᱾
ᱚᱱᱟ ᱵᱟᱸᱫᱷᱟ ᱠᱚᱯᱤ ᱡᱟᱦᱟᱸ ᱚᱱᱟ ᱯᱚᱴᱚᱢ ᱛᱮᱫ ᱡᱟᱦᱟᱸ ᱚᱱᱟ ᱟᱲᱟᱜ ᱛᱮᱫ ᱵᱤᱱ ᱜᱮᱫ ᱠᱮᱫᱟ।
ᱦᱳᱭ।
ᱢᱟᱱᱮ ᱪᱮᱫ ᱞᱮᱠᱟ ᱠᱚ ᱵᱷᱟᱹᱡᱤᱭᱟ? ᱚᱱᱠᱟ ᱜᱮᱵᱤᱱ ᱜᱮᱫ ᱠᱮᱫᱟ ᱦᱮᱸ ᱥᱮ।
ᱦᱳᱭ।
ᱜᱮᱫ ᱠᱟᱛᱮ ᱡᱟᱦᱟᱸ ᱚᱱᱮ, ᱤᱭᱟᱹ ᱚᱱᱟ ᱥᱩᱱᱩᱢ ᱨᱮ ᱚᱱᱟ ᱜᱮᱫ ᱠᱟᱛᱮ, ᱚᱱᱟ ᱥᱩᱱᱩᱢ ᱨᱮᱵᱤᱱ ᱼᱼ ᱵᱷᱟᱹᱡᱤ ᱠᱮᱫᱟ।
ᱟᱪᱪᱷᱟ।
ᱵᱷᱟᱹᱤ, ᱢᱟᱱᱮ ᱥᱩᱱᱩᱢ ᱨᱮ ᱯᱟᱹᱭᱞᱟ ᱥᱩᱱᱩᱢ ᱵᱤᱱ ᱮᱢᱟᱫ ᱼᱼ ᱟᱫᱟ ᱠᱚ, ᱨᱟᱥᱩᱱ ᱠᱚ, ᱯᱮᱭᱟᱢ ᱠᱚ, ᱢᱚᱥᱞᱟ ᱠᱚ ᱮᱢᱟ ᱦᱩᱭ ᱱᱟ ᱦᱮᱸ ᱥᱮ।
ᱦᱳᱭ ᱦᱳᱭ।
ᱯᱚᱨᱮ ᱡᱟᱦᱟᱸ ᱡᱚᱡᱚ ᱡᱟᱦᱟᱸ ᱯᱚᱴᱚᱢ ᱠᱟᱜ ᱫᱚᱠᱚ, ᱡᱚᱡᱚ ᱵᱤᱱ ᱧᱮᱞ ᱟᱠᱟᱫᱟ ᱛᱚ?
ᱦᱮᱸ ᱜᱚᱝᱠᱮ ᱧᱮᱞ ᱦᱩᱭ ᱟᱠᱟᱱᱟ।
ᱚᱱᱟ ᱡᱚᱡᱚ ᱯᱚᱴᱚᱢ ᱡᱟᱦᱟᱸ ᱚᱱᱟ ᱚᱱᱟ ᱥᱩᱱᱩᱢ ᱨᱮ ᱚᱱᱟ ᱡᱚᱡᱚ ᱯᱚᱴᱚᱢ ᱡᱟᱦᱟᱸᱼᱼ ᱥᱤᱯᱤ ᱠᱟᱛᱮᱜ ᱚᱱᱟ ᱥᱩᱱᱩᱢ ᱨᱮᱜᱮᱼᱼ ᱢᱟᱱᱮ ᱞᱚᱫᱷᱚᱨ ᱞᱚᱫᱷᱚᱨ ᱡᱩᱛ ᱦᱩᱭᱩᱜᱼᱟ ᱞᱮᱯᱮᱠ ᱞᱮᱯᱮᱠ ᱤᱭᱟᱹ ᱵᱷᱟᱵ ᱚᱱᱮ ᱪᱟᱴᱱᱤ ᱞᱮᱠᱟ᱾
ᱟᱪᱪᱷᱟ᱾
ᱛᱟᱨᱯᱚᱨᱮ ᱥᱩᱠᱨᱤ ᱡᱤᱞ ᱵᱤᱱ ᱮᱢᱟᱫᱟ ᱚᱱᱟᱨᱮ ᱥᱩᱠᱨᱤ ᱡᱤᱞ᱾
ᱦᱳᱭ᱾
ᱥᱩᱠᱨᱤ ᱡᱤᱞ ᱡᱟᱦᱟᱸ ᱵᱤᱱ ᱮᱢᱟᱫᱟ ᱡᱟᱦᱟᱸ ᱚᱱᱟ ᱥᱩᱠᱨᱤ ᱨᱮᱱᱟᱜ ᱤᱛᱤᱞ ᱛᱮᱫ᱾
ᱦᱳᱭ ᱦᱳᱭ᱾
ᱚᱱᱟ ᱫᱚ ᱡᱤᱞ ᱞᱮᱠᱷᱟᱱ ᱵᱟᱝ ᱥᱤᱵᱤᱞᱟ ᱚᱱᱟ ᱫᱚ ᱤᱛᱤᱞ ᱜᱮ ᱮᱢᱟᱜ ᱦᱩᱭᱩᱜᱼᱟ᱾
ᱟᱪᱪᱷᱟ ᱟᱪᱪᱷᱟ᱾
ᱤᱛᱤᱞ ᱵᱤᱱ ᱮᱢᱟᱫᱟ ᱛᱟᱨᱯᱚᱨᱮ ᱚᱱᱮ ᱡᱟᱦᱟᱸᱼᱼ ᱠᱚᱯᱤ ᱵᱤᱱ ᱜᱮᱫ ᱠᱟᱜ ᱫᱚ ᱵᱟᱸᱫᱷᱟ ᱠᱚᱯᱤ ᱚᱱᱟ ᱵᱟᱸᱫᱷᱟ ᱠᱚᱯᱤ ᱚᱱᱟ ᱨᱮᱵᱤᱱ ᱠᱷᱟᱸᱡᱚ ᱠᱮᱫᱟ᱾
ᱟᱪᱪᱷᱟ᱾
ᱠᱷᱟᱸᱡᱚ ᱠᱟᱛᱮ ᱜᱷᱟᱱᱴᱟ ᱵᱟᱲᱟ ᱠᱟᱛᱮ ᱜᱷᱟᱱᱴᱟ ᱵᱟᱲᱟ ᱠᱟᱛᱮ ᱧᱮᱞ ᱵᱤᱱ ᱯᱚᱴᱚᱢ ᱠᱮᱫᱟ ᱵᱤᱱ᱾
ᱦᱳᱭ ᱦᱳᱭ᱾
ᱯᱚᱴᱚᱢ ᱠᱟᱛᱮ ᱜᱚᱢᱠᱮ ᱚᱱᱟ ᱫᱚ ᱡᱟᱦᱟᱸ ᱚᱱᱟ ᱯᱚᱴᱚᱢ ᱠᱮᱫᱟᱵᱤᱱ ᱫᱟᱜ ᱵᱤᱱ ᱫᱩᱞ ᱟᱫᱟ᱾ ᱢᱤᱫ ᱜᱷᱟᱹᱲᱤᱡ ᱵᱤᱱ ᱯᱚᱴᱚᱢ ᱠᱮᱫᱟ ᱧᱮᱞ ᱵᱤᱱᱼᱼ ᱠᱟᱹᱴᱤᱡ ᱤᱭᱟᱹ ᱟᱸᱡᱮᱫ ᱟᱸᱡᱮᱫᱚᱜ ᱠᱟᱱᱟ ᱚᱱᱟ ᱥᱩᱠᱨᱤ ᱡᱟᱦᱟᱸ ᱤᱭᱟᱹ ᱛᱮᱫ ᱥᱩᱱᱩᱢ ᱠᱚ ᱦᱮᱸᱥᱮ ᱫᱟᱜ ᱫᱟᱜ ᱠᱚᱛᱮᱼᱼ ᱛᱚ ᱳᱱᱰᱩᱠᱚᱜ ᱜᱮᱭᱟ ᱦᱮᱸ ᱥᱮ?
ᱦᱳᱭ ᱦᱳᱭ ᱦᱳᱭ᱾
ᱚᱱᱟ ᱤᱭᱟᱹ ᱨᱮᱱᱟᱜ ᱛᱟᱨᱯᱚᱨᱮ ᱠᱟᱹᱴᱤᱡ ᱫᱟᱜ ᱵᱤᱱ ᱫᱩᱞ ᱟᱫᱟ ᱢᱚᱥᱞᱟ ᱠᱚ ᱮᱢ ᱠᱟᱛᱮ ᱫᱟᱜ ᱠᱚᱵᱤᱱ ᱫᱩᱞ ᱟᱫᱟ ᱟᱨ ᱢᱤᱫ ᱫᱷᱟᱣ ᱢᱚᱥᱞᱟ ᱮᱢᱟᱜ ᱵᱤᱱ ᱦᱮᱸᱥᱮ᱾
ᱦᱳᱭ᱾
ᱫᱟᱜ ᱠᱚ ᱫᱩᱞ ᱠᱟᱛᱮ ᱚᱱᱟ ᱵᱤᱱ ᱯᱚᱴᱚᱢ ᱠᱮᱫᱟ ᱯᱚᱴᱚᱢ ᱠᱟᱛᱮ ᱧᱮᱞ ᱵᱤᱱ ᱟᱫᱚ ᱚᱱᱟ ᱫᱚ ᱜᱚᱢ ᱠᱮ ᱵᱤᱥᱤ ᱟᱸᱡᱮᱫ ᱨᱮᱦᱚᱸ ᱵᱟᱝ ᱵᱷᱟᱜᱮᱭᱟ ᱵᱤᱥᱤ ᱟᱸᱡᱮᱫ ᱦᱚᱸ ᱵᱟᱝ ᱵᱷᱟᱜᱮᱭᱟ ᱚᱱᱟ ᱫᱚᱼᱼ
ᱚᱼᱼ
ᱢᱟᱱᱮ ᱜᱚᱢᱠᱮ ᱚᱱᱟ ᱟᱸᱡᱮᱫ ᱞᱮᱠᱷᱟᱱ ᱫᱚᱢᱮ ᱡᱟᱦᱟᱸ ᱚᱱᱟ ᱥᱩᱠᱨᱤ ᱨᱮᱱᱟᱜ ᱤᱛᱤᱞ ᱟᱨ ᱡᱟᱦᱟᱸ ᱥᱩᱱᱩᱢ ᱵᱤᱱ ᱮᱢ ᱠᱟᱜ ᱫᱚ ᱚᱱᱟ ᱫᱚᱢᱮ ᱠᱩᱯᱤ ᱨᱮ ᱫᱚᱢᱮ ᱞᱟᱴᱷᱟᱜᱼᱟ᱾
ᱟᱪᱪᱷᱟ᱾
ᱚᱱᱟ ᱠᱷᱟᱹᱛᱤᱨ ᱜᱚᱢᱠᱮ ᱚᱱᱟ ᱫᱚ ᱨᱟᱥᱮ ᱨᱟᱥᱮ ᱜᱮ ᱚᱱᱟ ᱩᱛᱩ ᱫᱚ ᱥᱮᱵᱮᱞᱟ᱾ ᱚᱱᱮ ᱚᱱᱠᱟ ᱠᱟ ᱦᱮᱸ ᱚᱱᱮ ᱚᱱᱠᱟ ᱠᱟᱛᱮᱫ ᱜᱚᱢᱠᱮ ᱟᱹᱵᱤᱱ ᱩᱛᱩᱭ ᱵᱤᱱ ᱥᱮ ᱟᱹᱰᱤ ᱥᱤᱵᱤᱞ ᱥᱚᱲᱚᱢ ᱜᱮ ᱵᱩᱡᱷᱟᱹᱜᱼᱟ᱾
ᱦᱳᱭ ᱛᱚᱵᱮ ᱩᱛᱩ ᱦᱩᱭᱩᱜᱼᱟ ᱛᱟᱦᱚᱞᱮ ᱚᱲᱟᱜ ᱥᱮᱱ ᱦᱚᱪᱚᱣᱟᱞᱤᱧ ᱵᱤᱱ ᱛᱚ ᱵᱟᱠᱷᱟᱱ ᱟᱹᱞᱤᱧ ᱦᱚᱞᱤᱧ ᱧᱮᱞᱟ᱾ ᱚᱠᱟ ᱞᱮᱠᱟ ᱵᱩᱡᱷᱟᱹᱜᱼᱟ ᱦᱳᱭ ᱥᱮ᱾
ᱦᱮᱸ, ᱦᱮᱸ, ᱦᱮᱸ᱾
ᱞᱟᱹᱭ ᱠᱮᱫᱟ ᱡᱮ ᱟᱹᱰᱤ ᱢᱚᱸᱡᱽ ᱜᱮ ᱵᱩᱡᱷᱟᱹᱜ-ᱟ ᱮᱵᱟᱨ ᱟᱹᱞᱤᱧ ᱦᱚᱸ ᱠᱟᱹᱴᱤᱡ ᱞᱤᱧ ᱧᱮ ᱠᱟᱛᱮ ᱡᱮ ᱥᱟᱹᱨᱤ ᱜᱮ ᱢᱚᱸᱡᱽ ᱜᱮ ᱵᱩᱡᱚᱜ-ᱟ ᱥᱮ